ᱵᱟᱝ ᱟᱡᱚᱢᱚ ᱠᱟᱱᱟ ᱦᱮᱸ ᱡᱚᱦᱟᱨ ᱜᱮ ᱾ ᱟᱪᱷᱟ ᱪᱤᱠᱟᱹ ᱵᱷᱤᱛᱤᱨ ᱨᱮᱫᱚ ᱵᱟᱝ ᱧᱟᱢᱚᱜ ᱠᱟᱱᱟ ᱛᱚ ᱴᱷᱤᱠ ᱜᱮ ᱧᱟᱢᱚᱜ ᱠᱟᱱᱟ ᱾
ᱦᱚᱸ ᱴᱷᱤᱠ ᱜᱮ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ ᱥᱮ ᱵᱟᱝ?
ᱦᱮᱸ ᱟᱹᱰᱤ ᱱᱟᱯᱟᱭ ᱜᱮ ᱟᱸᱡᱚᱢᱚᱜ ᱠᱟᱱᱟ ᱾
ᱦᱩᱸ ᱦᱩᱸ ᱪᱮᱫ ᱯᱮ ᱪᱤᱠᱟᱹᱭᱮᱛᱮ
ᱪᱤᱠᱟᱹ ᱫᱚ ᱪᱮᱫ ᱦᱚᱸ ᱵᱟᱝᱟ ᱱᱚᱜᱼᱚᱭ ᱡᱚᱢ ᱵᱟᱲᱟ ᱦᱩᱭᱮᱱᱛᱮ ᱱᱤᱛᱚᱜ ᱜᱮ ᱫᱩᱲᱩᱵ ᱵᱟᱲᱟ ᱦᱩᱭ ᱠᱟᱱᱟ ᱾ ᱟᱯᱮ ᱫᱚ
ᱟᱞᱮ ᱫᱚ ᱦᱚᱜ ᱚᱭ ᱛᱚ ᱵᱟᱡᱟᱨ ᱠᱷᱚᱱᱞᱮ ᱦᱤᱡᱩᱜ ᱠᱟᱱᱟ ᱾ ᱛᱯᱮ ᱥᱤᱢᱨᱟ ᱦᱼᱟᱚᱢ ᱵᱟᱡᱟᱨ ᱥᱮᱱ ᱦᱩᱭ ᱞᱮᱱᱟ ᱦᱮᱸ ᱥᱮᱱ ᱵᱟᱲᱟ ᱦᱩᱭ ᱾ ᱚᱱᱟ ᱥᱩᱨ ᱜᱮᱭᱟ ᱛᱚ ᱢᱟᱡᱷᱮ ᱢᱟᱡᱷᱮ ᱚᱱᱠᱟ ᱪᱟᱞᱟᱣ ᱵᱟᱲᱟ ᱦᱩᱭᱩᱜ ᱜᱮᱭᱟ ᱢᱚᱱᱮ ᱠᱚ ᱡᱚ ᱵᱷᱟᱜᱮ ᱵᱟᱝᱟᱱ ᱛᱟᱦᱮᱱᱟ
ᱮᱸ ᱵᱟᱡᱟᱨ ᱥᱮᱫ ᱨᱮᱜᱮ ᱯᱮ ᱛᱟᱦᱮᱱ ᱜᱮᱭᱟ ᱛᱟᱦᱞᱮ ᱾
ᱦᱮᱸ ᱟᱞᱮ ᱫᱚ ᱵᱟᱡᱟᱨ ᱥᱮᱫ ᱨᱮᱜᱮᱞᱮ ᱛᱟᱦᱮᱱ ᱜᱮᱭᱟ ᱾
ᱚ
ᱚᱱᱟᱛᱮ ᱤᱧ ᱫᱚ ᱵᱟᱡᱟᱨ ᱫᱤᱥᱚᱢᱤᱧ ᱠᱩᱥᱤᱭᱟᱜ ᱜᱮᱭᱟ ᱠᱟᱹᱴᱤᱡ ᱢᱟᱱᱮ ᱱᱚᱸᱰᱮ ᱵᱟᱡᱟᱨ ᱨᱮ ᱛᱚ ᱠᱟᱹᱴᱤᱡ ᱠᱷᱚᱱᱤᱧ ᱦᱟᱨᱟ ᱵᱩᱨᱩ ᱠᱟᱱᱟ ᱾
ᱟᱪᱷᱟ ᱟᱪᱷᱟ ᱚᱱᱛᱮ ᱨᱮ ᱡᱮ ᱛᱟᱦᱚᱞᱮ ᱡᱚᱛᱚ ᱦᱚᱲ ᱠᱚ ᱪᱟᱹᱠᱨᱤ ᱵᱟᱲᱟᱭ ᱛᱟᱯᱮᱭᱟ ᱥᱮ ᱪᱮᱫᱞᱮᱠᱟ ᱾
ᱚ ᱪᱟᱹᱠᱨᱤ ᱫᱚ ᱵᱟᱝᱜᱮ ᱞᱟᱦᱟᱛᱮ ᱦᱚᱸ ᱢᱤᱫᱴᱟᱝ ᱫᱟᱫᱩ ᱪᱟᱹᱠᱨᱤ ᱛᱟᱦᱮᱱᱟ ᱟᱫᱚ ᱩᱱᱤ ᱫᱚ ᱵᱟᱹᱱᱩᱜᱠᱟᱭᱟ ᱱᱤᱛᱚᱜ ᱫᱚ
ᱟᱪᱷᱟ ᱾
ᱠᱷᱚᱱᱟᱜ ᱜᱮᱞᱮ ᱛᱟᱦᱮᱱ ᱛᱟᱦᱮᱸᱱᱟ ᱛᱚ
ᱚᱢ ᱟᱫᱚ ᱛᱟᱦᱚᱞᱮ ᱱᱤᱛᱚᱜ ᱫᱚ ᱪᱤᱠᱟᱹ ᱵᱟᱲᱟᱭᱮᱫᱟ ᱯᱟᱲᱦᱟᱜ ᱠᱟᱱᱟᱢ ᱥᱮ ᱪᱮᱫ ᱠᱚ
ᱤᱧ ᱵᱟᱹᱧ ᱯᱟᱲᱦᱟᱜ ᱠᱟᱱᱟ ᱤᱧ ᱫᱚ ᱯᱟᱲᱦᱟᱜ ᱠᱚᱫᱚᱧ ᱵᱟᱹᱜᱤ ᱠᱟᱜ-ᱟ ᱟᱹᱰᱤ ᱫᱤᱱ ᱨᱮᱜᱮ
ᱚᱸ
ᱦᱩᱸ
ᱛᱤᱱᱟᱹᱜ ᱩᱛᱟᱹᱨᱮᱢ ᱯᱟᱲᱦᱟᱣ ᱞᱮᱱᱟ ᱾
ᱵᱮᱥᱤ ᱫᱚ ᱵᱟᱝᱜᱮ ᱱᱤᱭᱟᱹ ᱴᱩᱭᱮᱞᱵᱷ ᱫᱷᱟᱹᱨ ᱨᱮᱤᱧ ᱯᱟᱲᱦᱟᱣ ᱟᱠᱟᱱᱟ ᱟᱫᱚ ᱵᱟᱹᱧ ᱯᱟᱲᱦᱟᱣ ᱟᱠᱟᱱᱟ ᱢᱟᱱᱮ ᱮᱤᱪ ᱮᱥ ᱦᱚᱸ ᱵᱟᱝ ᱤᱧ ᱮᱢ ᱟᱠᱟᱫᱟ ᱾
ᱚ ᱪᱮᱫᱟᱜ ᱩᱱᱟᱹᱜ ᱵᱷᱟᱹᱜᱤ ᱯᱷᱮᱢᱮᱞᱤ ᱾ ᱚᱱᱟ ᱪᱮᱫᱟᱜ ᱩᱱᱟᱹᱜ ᱵᱟᱢ ᱯᱟᱲᱟᱣᱱᱟ ᱴᱩᱭᱮᱞᱵᱷ ᱫᱷᱟᱨᱤᱢ ᱮᱢ ᱯᱟᱲᱟᱣ ᱞᱮᱱᱟ ᱾
ᱦᱚᱸ ᱵᱷᱟᱜᱤ ᱯᱷᱮᱢᱞᱤ ᱠᱟᱛ ᱨᱮ ᱫᱚ ᱾ ᱤᱭᱟᱹ ᱪᱮᱫ ᱠᱚ ᱞᱟᱹᱭᱟ ᱤᱧᱫᱚᱧ ᱵᱟᱯᱞᱟ ᱞᱤᱱᱟᱹᱧ ᱢᱤᱫ ᱫᱷᱟᱣ ᱫᱚ
ᱚ ᱦᱚᱸ ᱢᱟᱱᱮ ᱚᱱᱟ ᱴᱩᱭᱮᱞᱵᱷ ᱴᱩᱭᱮᱞᱵᱷ ᱨᱮᱜᱮ
ᱦᱚᱸ ᱚᱱᱟ ᱠᱷᱟᱹᱛᱤᱨ ᱛᱮᱜᱮ ᱟᱫᱚ ᱵᱟᱹᱧ ᱯᱟᱲᱦᱟᱣ ᱞᱮᱱᱟ ᱯᱟᱲᱦᱟᱣ ᱥᱮᱫ ᱟᱫᱚ ᱚᱱᱟ ᱚᱱᱟ ᱦᱚᱸ ᱵᱟᱭ ᱠᱚ
ᱛᱟᱨᱯᱚᱨ ᱟᱫᱚ ᱤᱱᱟᱹ ᱯᱚᱨᱮ ᱟᱫᱚ ᱠᱚ ᱩᱰᱩᱠ ᱟᱹᱜᱩ ᱠᱮᱫ ᱢᱮᱭᱟ ᱾
ᱤᱧ ᱛᱮᱜᱮᱧ ᱦᱮᱡ ᱮᱱᱟ ᱵᱟᱹᱧ ᱠᱩᱥᱤᱭᱟᱜᱼᱟ ᱢᱟᱱᱮ ᱫᱚᱢᱮ ᱢᱟᱛᱟᱞ ᱜᱮᱭᱟᱭ ᱫᱚᱢᱮᱭ ᱫᱟᱫᱟᱞᱤᱧᱟᱭ ᱯᱟᱹᱣᱨᱟᱹ ᱦᱟᱺᱰᱤ ᱧᱩ ᱠᱟᱛᱮ ᱦᱤᱡᱩᱜ ᱦᱤᱡᱩᱜ ᱟᱭ ᱟᱨ ᱫᱟᱫᱟᱞᱟᱭ ᱫᱤᱱᱟᱹᱢ ᱦᱤᱞᱳᱜ ᱜᱮ ᱛᱚ ᱟᱹᱰᱤ ᱫᱤᱱ ᱛᱟᱭ ᱠᱟᱛᱮ ᱜᱮ ᱟᱫᱚ ᱤᱧ ᱛᱮᱜᱤᱧ ᱦᱮᱡ ᱮᱱᱟ ᱚᱱᱟ ᱛᱮᱜ ᱫᱚ ᱯᱟᱲᱦᱟᱜ ᱨᱮᱦᱚᱸ ᱩᱱᱟᱹᱜ ᱢᱚᱱᱮ ᱫᱚ ᱵᱟᱭ ᱮᱢ ᱞᱮᱫ ᱛᱤᱧᱟᱹ ᱾
ᱦᱳᱭ ᱦᱳᱭ ᱟᱫᱚ ᱢᱤᱫ ᱫᱷᱟᱣ ᱠᱤ ᱢᱤᱫ ᱫᱷᱟᱣ ᱡᱟᱶᱟᱭ ᱯᱚᱨᱮ ᱠᱤ ᱟᱫᱚ ᱠᱤ ᱢᱟᱱᱮ ᱯᱟᱲᱦᱟᱜ ᱠᱚᱨᱮ ᱢᱚᱱᱮ ᱞᱟᱜᱟᱜᱼᱟ᱾
ᱦᱚᱸ᱾
ᱦᱩᱸᱻ
ᱚᱱᱟ ᱠᱷᱟᱹᱛᱤᱨ ᱛᱮ ᱟᱫᱚ ᱤᱧᱫᱚᱩᱧ ᱵᱟᱹᱜᱤᱭ ᱠᱟᱜᱼᱟ ᱦᱮᱸ ᱱᱤᱛᱚᱜ ᱫᱚ ᱚᱲᱟᱜ ᱠᱚᱨᱮ ᱜᱮ᱾
ᱚᱝ
ᱟᱯᱮ ᱫᱚ ᱪᱟᱥ ᱵᱟᱲᱟ ᱠᱮᱭᱟᱯᱮ ᱥᱮ ᱵᱟᱝ ᱜᱮ?
ᱪᱟᱥ ᱵᱟᱷᱟᱲᱟ ᱫᱚ ᱦᱮᱸ ᱪᱟᱥ ᱵᱟᱷᱟᱲᱟ ᱫᱚ ᱪᱟᱥ ᱵᱟᱲᱟ ᱦᱩᱭᱩᱜ ᱜᱮᱭᱟ ᱱᱚᱜᱼᱚᱭ ᱢᱤᱫᱴᱤᱡ ᱥᱤᱡᱤᱱ ᱜᱮᱛᱚ ᱪᱟᱥ ᱵᱟᱲᱟᱭᱟᱵᱚᱱ ᱟᱞᱮ ᱢᱟ ᱚᱱᱛᱮ ᱢᱤᱫ ᱢᱤᱫᱴᱤᱡ ᱥᱤᱡᱤᱱ ᱜᱮᱞᱮ ᱪᱟᱥ ᱵᱟᱲᱟᱭᱟ᱾ ᱱᱚᱜᱚᱭ ᱡᱟᱹᱯᱩᱫ ᱥᱤᱡᱤᱱ ᱜᱮ ᱟᱫᱚ ᱪᱟᱥ ᱵᱟᱲᱟ ᱦᱩᱭᱩᱜᱼᱟ ᱡᱟᱦᱟᱸ ᱛᱤᱱᱟᱹᱜ ᱵᱟᱹᱫᱽ ᱠᱚ ᱢᱮᱱᱟᱜ ᱛᱟᱞᱮᱭᱟ᱾
ᱚ ᱟᱞᱮ ᱫᱚ ᱟᱹᱛᱩ ᱫᱤᱥᱚᱢ ᱨᱮᱠᱚ ᱪᱟᱥ ᱜᱮᱭᱟ ᱟᱞᱮᱭᱟᱜ ᱦᱟᱥᱟ ᱠᱚᱦᱚᱸ᱾ ᱟᱞᱮ ᱫᱚ ᱵᱟᱝᱞᱮ ᱥᱮᱱᱚᱜ ᱜᱮᱭᱟ ᱩᱱᱟᱹᱜ ᱫᱚ᱾ ᱢᱟᱱᱮ ᱵᱟᱦᱟ ᱥᱚᱦᱨᱟᱭ ᱠᱚᱨᱮᱞᱮ ᱥᱮᱱ ᱵᱟᱲᱟᱜ ᱜᱮᱭᱟ ᱥᱟᱠᱨᱟᱛ ᱠᱚᱨᱮ
ᱟᱪᱪᱷᱟ ᱪᱷᱟ᱾
ᱟᱪᱪᱷᱟ ᱥᱟᱠᱨᱟᱛ ᱨᱮᱫᱚ ᱟᱯᱮ ᱫᱚ ᱪᱮᱫ ᱥᱟᱠᱟᱢ ᱨᱮᱯᱮ ᱯᱤᱴᱷᱟᱹᱭ ᱜᱤᱭᱟ?
ᱟᱞᱮ ᱫᱚ ᱡᱮ ᱥᱟᱨᱡᱚᱢ ᱥᱟᱠᱟᱢ ᱨᱮᱦᱚᱸᱞᱮ ᱯᱤᱴᱷᱟᱹᱭ ᱜᱮᱭᱟ ᱛᱟᱨᱯᱚᱨ ᱛᱮᱨᱮᱞ ᱥᱟᱠᱟᱢ ᱨᱮᱫᱚ ᱵᱟᱝ᱾ ᱛᱤᱨᱤᱞ ᱥᱟᱠᱟᱢ ᱫᱚ ᱵᱟᱝ ᱛᱤᱨᱤ ᱥᱟᱠᱟᱢ ᱫᱚ ᱮᱢᱱᱤᱧ ᱞᱟᱹᱭ ᱠᱮᱫᱟ ᱥᱟᱨᱡᱚᱢ ᱥᱟᱠᱟᱢ ᱨᱮᱞᱮ ᱯᱤᱴᱷᱟᱹᱭ ᱜᱮᱭᱟ᱾
ᱚᱸ ᱟᱹᱰᱤ ᱜᱟᱱ ᱡᱟᱭᱜᱟ ᱨᱮ ᱜᱮ ᱢᱟᱱᱮ ᱚ ᱪᱮᱜ ᱠᱚ ᱞᱟᱹᱭᱟ ᱠᱟᱭᱨᱟ ᱥᱟᱠᱟᱢ ᱨᱮ ᱞᱚ ᱯᱤᱴᱟᱹᱭ ᱜᱮᱭᱟ ᱛᱚ᱾
ᱚ ᱦᱚᱸ ᱦᱳᱭ ᱦᱳᱭ ᱠᱟᱭᱨᱟ ᱥᱟᱠᱟᱢ ᱞᱟᱹᱭ ᱞᱟᱹᱭᱛᱮ ᱛᱤᱨᱤᱨ ᱥᱟᱠᱟᱢᱤᱧ ᱞᱟᱹᱭ ᱠᱟᱫᱟ᱾ ᱠᱟᱭᱨᱟ ᱥᱟᱠᱟᱢ ᱜᱮ ᱵᱟᱹᱧ ᱩᱭᱦᱟᱹᱨᱮᱫ ᱛᱟᱸᱦᱮᱫ ᱠᱟᱭᱨᱟ ᱥᱟᱠᱟᱢ ᱨᱮ ᱯᱤᱴᱷᱟᱹ ᱠᱟᱭᱨᱟ ᱥᱟᱠᱟᱢᱦᱚᱸᱠᱚ ᱯᱤᱴᱷᱟᱹᱭ ᱜᱮᱭᱟ᱾
ᱟᱨ ᱟᱯᱮ ᱫᱚ ᱥᱟᱠᱨᱟᱛ ᱨᱮᱫᱚ ᱥᱩᱱᱩᱢ ᱯᱤᱴᱷᱟᱹ ᱜᱮᱭᱟᱯᱮ ᱥᱮᱯᱮ ᱡᱤᱞ ᱯᱤᱴᱷᱟᱹᱭ ᱜᱮᱭᱟ?
ᱦᱮ ᱟᱞᱮ ᱫᱚ ᱟᱨ ᱡᱤᱞ ᱯᱤᱴᱷᱟᱹ ᱜᱮᱭᱟ ᱞᱮ ᱥᱩᱱᱩᱢ ᱯᱤᱴᱷᱟᱹ ᱠᱚᱫᱚ ᱵᱟᱞᱮ ᱥᱩᱱᱩᱢ ᱯᱤᱴᱷᱟᱹ ᱜᱮᱭᱟ ᱥᱩᱱᱩᱢ ᱯᱤᱴᱷᱟᱹ ᱫᱚ ᱚᱱᱟ ᱥᱚᱨᱟᱭ ᱠᱚᱨᱮᱞᱮ ᱥᱩᱱᱩ ᱯᱩᱴᱷᱟᱹᱭ ᱜᱮᱭᱟ᱾
ᱟᱞᱮ ᱥᱮᱫ ᱦᱚᱸ ᱥᱩᱱᱩᱢ ᱯᱤᱴᱷᱟᱹ ᱫᱚ ᱥᱚᱦᱨᱟᱭ ᱨᱮᱠᱚ ᱥᱩᱱᱩᱢ ᱯᱤᱴᱷᱟᱹᱭᱟ᱾
ᱦᱳᱭ ᱦᱳᱭ᱾
ᱟᱫᱚ ᱥᱚᱦᱨᱟᱭ ᱨᱮᱫᱚ ᱟᱯᱮ ᱥᱮᱫ ᱫᱚ ᱚᱠᱟ ᱞᱮᱠᱟ ᱠᱚ ᱥᱚᱦᱨᱟᱭᱚᱜᱼᱟ ᱛᱤᱱᱟᱹᱜ ᱫᱤᱱ?
ᱚᱠᱟ ᱞᱮᱠᱟ ᱠᱚ ᱥᱚᱦᱨᱟᱭᱮᱫ ᱛᱚ ᱟᱞᱮ ᱦᱚᱸ ᱤᱧ ᱦᱚᱸ ᱚᱲᱟᱜ ᱠᱚᱨᱮᱜ ᱵᱟᱹᱧ ᱛᱟᱦᱮᱱ ᱜᱮᱭᱟ ᱛᱚ ᱤᱧᱦᱚᱸ ᱴᱷᱤᱠ ᱴᱷᱟᱠ ᱵᱟᱹᱧ ᱵᱟᱰᱟᱭᱟ᱾ ᱵᱟᱲᱟᱭ ᱤᱧ ᱚᱱᱟ ᱯᱤᱴᱷᱟᱹᱠᱚ ᱡᱚᱢ ᱵᱟᱲᱟᱭᱟ ᱤᱱᱟᱹ ᱠᱚᱛᱮ ᱠᱚ ᱥᱚᱨᱦᱟᱭᱚᱜ ᱰᱟᱝᱨᱤ ᱠᱚ ᱠᱷᱩᱱᱴᱟᱹᱣ ᱵᱟᱲᱟ ᱠᱚᱣᱟ ᱤᱱᱟᱹᱜᱮ ᱥᱚᱨᱦᱟᱭᱚᱜᱼᱟ ᱟᱫᱚ ᱩᱱᱟᱹᱜ ᱠᱤᱷᱩ ᱵᱷᱜᱮ ᱞᱮᱠᱟ ᱫᱚ ᱵᱟᱹᱧ ᱵᱟᱲᱟᱭᱟ ᱤᱧ ᱦᱚᱸ᱾
ᱦᱮᱸ ᱩᱱᱟᱜ-ᱜᱮ ᱛᱤᱱ ᱫᱤᱱ ᱨᱟᱹᱥᱠᱟᱹ ᱫᱚᱠᱚ ᱨᱟᱹᱥᱠᱟᱹᱭ ᱜᱮᱭᱟ?
ᱮᱸᱻ
ᱟᱞᱮ ᱥᱮᱫ ᱢᱟ ᱵᱟᱨ ᱥᱤᱧ᱾
ᱵᱟᱨ ᱥᱤᱧ ᱦᱮᱸ ᱤᱱᱠᱟᱹᱜ ᱜᱮ ᱟᱞᱮ ᱥᱮᱫ ᱦᱚᱸ ᱵᱟᱨᱥᱤᱧ ᱥᱮ ᱯᱮ ᱫᱤᱱ ᱡᱟᱭᱦᱳᱠ᱾ ᱛᱤᱱᱟᱹᱜ ᱫᱤᱱ ᱦᱟᱺᱰᱤ ᱠᱚ ᱛᱟᱦᱮᱱᱟ ᱤᱱᱟᱹᱜ ᱫᱤᱱ ᱠᱚ ᱨᱟᱹᱥᱠᱟᱹ ᱵᱟᱲᱟᱭᱟ ᱚᱲᱟᱜ ᱠᱚᱨᱮ, ᱟᱫᱚ ᱯᱚᱨ ᱛᱤᱱᱟᱹᱜ ᱫᱤᱱ ᱚᱲᱟᱜ ᱠᱚᱨᱮ ᱦᱟᱺᱰᱤ ᱠᱚ ᱛᱟᱦᱮᱱ ᱠᱟᱱᱟ ᱵᱞ ᱟᱛᱮ ᱠᱚ ᱨᱟᱹᱥᱠᱟᱹ ᱵᱟᱲᱟᱭᱟ ᱩᱱᱟᱹᱜ ᱫᱤᱱ᱾
ᱦᱮᱸᱛᱚ ᱡᱟᱭ ᱧᱩ ᱦᱚᱲᱟᱜ ᱜᱮ ᱡᱟᱹᱥᱛᱤ ᱨᱟᱹᱥᱠᱟᱹ ᱫᱚ ᱦᱮᱸ ᱵᱟᱝ?
ᱦᱳᱭ ᱦᱳᱭ ᱩᱱᱠᱣᱟᱜ ᱜᱮ ᱡᱟᱹᱥᱛᱤ ᱨᱟᱹᱥᱠᱟᱹᱜ ᱟᱫᱚᱺᱰᱤ ᱪᱟᱵᱟᱣ ᱞᱮᱱᱠᱷᱟᱱ ᱨᱟᱹᱥᱠᱟᱹ ᱪᱟᱵᱮᱱᱟ ᱟᱫᱚ ᱪᱮᱫ᱾ ᱚᱱᱟ ᱦᱩᱭᱩᱜ ᱠᱟᱛᱷᱟ ᱦᱳᱭ᱾
ᱦᱩᱸ ᱩᱸ᱾
ᱟᱫᱚ
ᱦᱮᱸ?
ᱟᱫᱚ ᱟᱫᱚ ᱪᱮᱫ ᱤᱧ ᱟᱪᱪᱷᱟ ᱟᱯᱮ ᱟ ᱟᱯᱮ ᱫᱚ ᱚᱠᱟ ᱰᱤᱥᱴᱤᱠ ᱯᱮ ᱯᱟᱲᱟᱜ ᱠᱟᱱᱟ ᱛᱟᱦᱚᱞᱮ?
ᱚᱠᱟ ᱟᱞᱮ?
ᱦᱮᱸ
ᱟᱞᱮ ᱫᱚ ᱪᱮᱫ ᱤᱧ ᱞᱟᱹᱭᱟᱢᱟ ᱮᱸᱜ ᱚᱱᱟ ᱡᱷᱟᱲᱠᱷᱚᱸᱰ ᱥᱮᱫ ᱨᱮᱱ ᱠᱟᱱᱟᱞᱮ᱾
ᱡᱷᱟᱲᱠᱷᱚᱸᱰ, ᱡᱷᱟᱲᱠᱷᱚᱸᱰ ᱥᱮᱫ ᱫᱚ ᱦᱚᱸ ᱟᱪᱪᱷᱟ ᱟᱪᱷᱟ ᱟᱪᱪᱷᱟ
ᱦᱩᱸ
ᱵᱷᱟᱜᱤ ᱜᱮᱭᱟ ᱛᱟᱞᱦᱮ ᱚᱲᱟᱜ ᱨᱮᱫᱚ ᱛᱤᱱᱟᱹᱜ ᱦᱚᱲ ᱜᱮᱯᱮ ᱛᱟᱦᱮᱱ ᱜᱮᱭᱟ
ᱟᱞᱮ ᱚᱲᱟᱜ ᱨᱮᱫᱚ ᱠᱚᱢ ᱜᱮᱭᱟᱞᱮ ᱮᱸ ᱯᱩᱱ ᱦᱚᱲᱟᱞᱮ ᱟᱞᱮ ᱫᱚ ᱟᱭᱳ ᱵᱟᱵᱟ ᱢᱮᱱᱟᱜ ᱠᱤᱱᱟᱹ ᱟᱨ ᱢᱤᱫᱴᱮᱱ ᱫᱟᱫᱟ ᱢᱮᱱᱟᱭᱟ ᱫᱟᱫᱟ ᱛᱟᱦᱮᱱ ᱨᱮᱜᱮ ᱤᱧ ᱫᱩᱧ ᱡᱟᱶᱟᱭ ᱜᱚᱫ ᱞᱮᱱᱟ ᱵᱟᱝᱜᱮ
ᱚ ᱟᱪᱪᱷᱟ ᱟᱪᱪᱷᱟ ᱚᱱᱟ ᱞᱟᱦᱟ ᱨᱮᱜᱮ ᱟᱢᱫᱚᱢ ᱡᱟᱶᱟᱭ ᱜᱚᱫ ᱞᱮᱱᱟ ᱵᱟᱝ
ᱦᱮᱸ ᱚᱱᱟ ᱛᱮᱜᱮ ᱛᱚ ᱠᱚ ᱨᱟᱹᱜᱤ ᱞᱮᱱᱟ ᱠᱚ, ᱢᱟᱱᱮ ᱨᱟᱹᱜᱤᱜ ᱜᱮᱭᱟ ᱠᱚ ᱛᱚ ᱟᱭᱩ ᱵᱟᱵᱟ ᱠᱚᱦᱚᱸ ᱠᱟᱛᱷᱟ ᱵᱟᱝ ᱟᱸᱡᱚᱢ ᱞᱮᱠᱷᱟᱱ ᱫᱚ
ᱦᱮᱸ ᱦᱮᱸ ᱮᱠᱫᱚᱢ ᱮᱠᱫᱚᱢ ᱟᱫᱚ ᱱᱤᱛᱚᱜ ᱫᱚ ᱯᱮᱲᱟ ᱠᱚᱫᱚ ᱵᱟᱠᱚ ᱞᱟᱜᱟᱜ ᱠᱟᱱᱟ
ᱦᱮᱸ ᱯᱮᱲᱟ ᱠᱚᱫᱚ ᱠᱚ ᱦᱤᱡᱩᱜ ᱠᱟᱱ ᱜᱮᱭᱟ ᱟᱫᱚ ᱤᱧ ᱜᱮ ᱵᱟᱹᱧ ᱠᱩᱥᱤ ᱵᱟᱲᱟᱜ ᱠᱟᱱᱟ ᱡᱚᱛᱚ ᱯᱟᱹᱣᱨᱟᱹ ᱠᱚ ᱠᱚ ᱧᱩᱭᱟᱠᱚ ᱦᱟᱺᱰᱤ ᱯᱟᱹᱣᱨᱟᱹ ᱠᱚ ᱧᱩᱭᱟᱠᱚ ᱟᱨ ᱤᱧ ᱢᱟᱧ ᱵᱩᱡᱽ ᱪᱟᱵᱟ ᱟᱠᱫᱼᱟ ᱦᱟᱺᱰᱤ ᱯᱟᱹᱣᱨᱟᱹ ᱧᱩ ᱦᱚᱲ ᱫᱚ ᱚᱠᱟ ᱞᱮᱠᱟᱠᱟ ᱠᱚ ᱦᱩᱭᱩᱜ-ᱟ
ᱦᱮᱸ ᱦᱮᱸ ᱟᱫᱚ ᱟᱢᱫᱚ ᱪᱤᱠᱟᱹᱛᱮᱢ ᱵᱩᱡᱮᱫ ᱠᱚᱣᱟ ᱞᱟᱦᱟ ᱠᱷᱚᱱᱟᱜ ᱫᱚ ᱡᱮ ᱦᱟᱺᱰᱤ ᱯᱟᱹᱣᱨᱟᱹ ᱠᱚ ᱧᱩᱭ ᱜᱮᱭᱟ
ᱟᱫᱚ ᱠᱚ ᱞᱟᱹᱭ ᱫᱟᱠᱚ ᱡᱮ ᱠᱟᱹᱴᱤᱡ ᱫᱚᱠᱚ ᱱᱮᱥᱟ ᱜᱮᱭᱟ ᱛᱟᱦᱞᱮ ᱚᱱᱟ ᱨᱮᱜᱮᱛᱚᱢ ᱵᱩᱡᱟ ᱠᱟᱹᱴᱤᱡ ᱢᱟᱱᱮ ᱜᱮ ᱦᱟᱸᱜ ᱠᱷᱟᱱ ᱠᱟᱹᱴᱤᱡ ᱢᱟᱱᱮ ᱡᱟᱦᱟᱸᱭ ᱦᱚᱲ ᱠᱟᱹᱴᱤᱡ ᱮ ᱞᱟᱹᱭᱟ ᱩᱱᱤ ᱛᱚ ᱟᱨ ᱠᱟᱹᱴᱤᱡ ᱫᱚ ᱵᱟᱭ ᱱᱮᱥᱟ ᱜᱮᱭᱟ
ᱦᱮᱸ ᱚᱱᱟ ᱢᱟ ᱠᱟᱛᱷᱟ ᱠᱟᱱ ᱜᱮᱭᱟ ᱟᱫᱚ ᱱᱤᱡᱮᱨᱟᱜ ᱢᱟᱱᱮ ᱥᱟᱹᱨᱤ ᱠᱟᱛᱷᱟ ᱴᱟᱜ ᱠᱚ ᱞᱟᱹᱭᱮᱫᱟ ᱚᱱᱟᱜᱮ ᱟᱹᱰᱤ ᱢᱟᱨᱟᱝ ᱠᱟᱛᱷᱟ
ᱦᱳᱭ ᱡᱟᱦᱟᱸ ᱛᱤᱱᱟᱹᱜ ᱢᱟᱱᱮ ᱡᱟᱶᱟᱭ ᱞᱮ ᱠᱟᱲᱟ ᱜᱤᱫᱽᱨᱟᱹ ᱦᱚᱸ ᱛᱚ ᱚᱱᱟ ᱠᱟᱱ ᱜᱮᱛᱚ ᱢᱤᱫᱴᱟᱝ ᱠᱷᱟᱨᱟᱯ ᱵᱩᱡᱷᱟᱹᱜ-ᱟ ᱦᱮᱸ ᱵᱟᱝ
ᱦᱳᱭ ᱦᱳᱭ
ᱦᱩᱸᱜ-ᱩ ᱛᱟᱦᱞᱮ ᱟᱢ ᱫᱚ ᱵᱟᱯᱞᱟᱣ ᱟᱠᱟᱱᱟᱢ ᱥᱮ ᱵᱟᱝᱟ
ᱤᱧ ᱫᱚ ᱟᱹᱣᱨᱤᱭᱟ ᱵᱟᱹᱧ ᱵᱟᱯᱞᱟ ᱠᱟᱱᱟ ᱵᱚᱭᱚᱥ ᱠᱚᱫᱚ ᱦᱩᱭ ᱠᱟᱱ ᱛᱤᱧᱟᱹ ᱟᱹᱰᱤᱜᱮ ᱟᱹᱰᱤ ᱩᱛᱟᱹᱨ ᱜᱮ ᱠᱤᱱᱛᱩ ᱵᱟᱯᱞᱟ ᱜᱮ ᱱᱤᱛᱚᱜ ᱫᱷᱟᱹᱨᱤᱡ ᱟᱹᱣᱨᱤᱧ ᱵᱟᱯᱞᱟᱜ-ᱟ ᱧᱮᱞᱫᱟᱹᱧ ᱛᱤᱥᱤᱧ ᱵᱟᱯᱞᱟᱜ ᱠᱟᱱᱟ ᱱᱟᱜ
ᱦᱮᱸᱛᱚ
ᱦᱩᱸ
ᱵᱟᱯᱞᱟ ᱦᱚᱸ ᱫᱚᱨᱠᱟᱨ ᱴᱟᱭᱤᱢ ᱨᱮᱜᱮ
ᱦᱮᱸ ᱵᱟᱯᱞᱟ ᱢᱟ ᱫᱚᱨᱠᱟᱨ ᱜᱮ ᱵᱟᱯᱞᱟᱜ ᱦᱩᱭᱩᱜ-ᱟ ᱱᱟᱜ ᱵᱟᱦᱩ ᱠᱚᱜᱮ ᱵᱟᱠᱚ ᱧᱟᱢᱚᱜ ᱠᱟᱱᱟ ᱛᱚ ᱵᱟᱦᱩ ᱠᱚᱜᱮ ᱵᱟᱠᱚ ᱧᱟᱢᱚᱜ ᱠᱟᱱᱟ ᱵᱟᱯᱞᱟ ᱢᱟ ᱵᱟᱯᱞᱟ ᱨᱮᱱᱟᱜ ᱪᱤᱱᱛᱟᱹ ᱵᱷᱟᱱᱟᱭ ᱦᱩᱭᱩᱜ ᱠᱟᱱᱟ
ᱦᱮᱸᱛᱚ
ᱦᱩᱸ
ᱚᱱᱟ ᱜᱮᱛᱚ ᱢᱤᱫᱴᱮᱱ
ᱦᱩᱸᱜ-ᱩ
ᱟᱨ ᱯᱟᱲᱦᱟᱣ ᱫᱚ ᱛᱤᱱᱟᱹᱜ ᱫᱷᱟᱨᱤᱡ ᱮᱢ ᱯᱟᱲᱦᱟᱣ ᱠᱟᱱ ᱛᱮ
ᱯᱟᱲᱦᱟᱣ ᱫᱚ ᱟᱹᱰᱤ ᱩᱛᱟᱹᱨᱤᱧ ᱯᱟᱲᱦᱟᱣ ᱠᱟᱱᱟ ᱯᱟᱲᱦᱟᱣ ᱵᱚᱞᱛᱮ ᱤᱭᱟᱹ ᱨᱮ ᱢᱟᱱᱮ ᱮᱢ ᱮ ᱮᱢ ᱮ ᱠᱚᱧ ᱠᱚᱢᱯᱤᱞᱤᱴ ᱠᱟᱜ ᱛᱮ ᱱᱮᱴ ᱠᱩᱧ ᱮᱢ ᱞᱮᱫᱟ ᱛᱟᱨ ᱯᱚᱨ ᱟᱫᱚ ᱤᱭᱟᱹ ᱠᱚᱫᱚ ᱵᱟᱹᱧ ᱮᱢ ᱞᱮᱫᱟ ᱛᱚ ᱯᱤ ᱮᱪᱰᱤ ᱠᱚᱫᱚ ᱵᱟᱹᱧ ᱠᱚᱨᱟᱣ ᱞᱮᱫᱟ
ᱦᱮᱸ ᱛᱚ
ᱦᱳᱭ ᱦᱳᱭ ᱛᱟᱹᱣ ᱱᱤᱛᱚᱜ ᱫᱚ ᱵᱮᱠᱟᱨ ᱜᱮ ᱢᱤᱱᱟᱹᱧᱟ ᱚᱲᱟᱜ ᱨᱮᱜᱮ ᱦᱩᱸ ᱧᱟᱢ ᱠᱚᱣᱟᱹᱧ ᱟᱫᱚ ᱵᱟᱹᱧ ᱧᱟᱢᱮᱫ ᱠᱚᱣᱟ ᱛᱚ ᱧᱟᱢ ᱜᱮ
ᱦᱮᱸ ᱛᱚ
ᱯᱮ ᱚᱱᱛᱮ ᱨᱮ ᱢᱮᱱᱟᱜ ᱠᱚ ᱠᱷᱟᱱ ᱨᱟᱭᱵᱟᱨᱤᱧ ᱢᱮᱥᱮ ᱛᱟᱦᱚᱞᱮ᱾
ᱦᱳᱭ ᱦᱳᱭ ᱧᱟᱢᱚᱜ ᱠᱟᱱ ᱠᱚ ᱟᱞᱮ ᱱᱚᱛᱮ ᱢᱟ ᱟᱨ ᱟᱞᱮ ᱱᱚᱛᱮ ᱫᱚ ᱪᱟᱥ ᱠᱚᱨᱮᱱᱟᱜ ᱦᱚᱸ ᱢᱟᱱᱮ ᱠᱟᱹᱴᱤᱡ ᱡᱟᱞᱟ ᱜᱮᱭᱟ ᱱᱚᱛᱮ ᱫᱚ᱾ ᱥᱮᱨᱢᱟ ᱡᱟᱹᱲᱤ ᱜᱮ ᱛᱮ ᱟᱫᱚ ᱱᱚᱛᱮ ᱫᱚᱠᱚ ᱮᱢᱚᱜ ᱜᱮᱭᱟ ᱠᱚ ᱠᱩᱲᱤ ᱜᱤᱫᱽᱨᱟᱹ ᱠᱚ ᱠᱟᱨᱚᱱ ᱞᱟᱹᱭ ᱟᱠᱚ ᱩᱸ ᱩᱸ ᱛᱮᱢᱟ ᱠᱮᱴᱤᱡ ᱪᱟᱥ ᱠᱚ ᱦᱳᱭᱳᱜᱼᱟ ᱚᱱᱟ ᱞᱳᱵᱷ ᱛᱮᱠᱚ ᱮᱢ ᱜᱚᱫ ᱠᱚᱣᱟ ᱠᱚ ᱞᱚᱜᱚᱱ ᱞᱚᱜᱚᱱ᱾
ᱳ
ᱦᱮᱸ ᱪᱟᱥ ᱫᱚ ᱦᱳᱭ ᱫᱚ ᱦᱳᱭᱳᱜ ᱜᱮᱭᱟ ᱟᱞᱮ ᱥᱮᱫ ᱫᱚ᱾
ᱦᱩᱸ
ᱟᱫᱚ ᱤᱭᱟᱹ ᱠᱟᱹᱴᱤᱜ ᱯᱷᱳᱱ ᱨᱮ ᱵᱷᱟᱭᱵᱨᱮᱥᱚᱱᱚᱜ ᱠᱟᱱ ᱛᱟᱢᱟ ᱢᱟᱡᱷᱮ ᱢᱚᱫᱽᱫᱷᱮ᱾
ᱦᱮᱸ ᱵᱷᱤᱰᱤᱭᱳ ᱠᱚᱞ ᱦᱤᱡᱩᱜ ᱠᱟᱱᱟ ᱛᱚ ᱱᱚᱴᱤᱯᱷᱤᱠᱮᱥᱚᱱ᱾
ᱳ ᱟᱫᱚ ᱚᱱᱟᱫᱚ ᱥᱟᱭᱞᱮᱱᱴ ᱠᱟᱜ ᱠᱷᱟᱱ ᱵᱷᱟᱜᱮ ᱠᱚᱜᱼᱟ᱾ ᱦᱳᱭ ᱮᱠᱷᱟᱱ ᱵᱷᱟᱭᱵᱨᱮᱥᱚᱱ ᱫᱚ ᱵᱟᱝ ᱵᱷᱟᱭᱵᱨᱮᱥᱚᱱ ᱠᱚᱜᱼᱟ᱾
ᱦᱩᱸ ᱚᱱᱟ ᱟᱸᱡᱚᱢᱚᱜ ᱠᱟᱱᱟ ᱦᱮᱸ ᱵᱟᱝ᱾
ᱦᱳᱭ ᱟᱸᱡᱚᱢᱚᱜ ᱠᱟᱱᱟ ᱡᱚᱠᱷᱚᱱ ᱡᱚᱠᱷᱚᱱ ᱱᱳᱴᱤᱯᱷᱤᱠᱮᱥᱚᱱ ᱠᱚ ᱵᱚᱞᱚᱱ ᱠᱟᱱᱟ ᱚᱱᱟ ᱟᱸᱡᱚᱢᱚᱜ ᱠᱟᱱᱟ ᱟᱨ ᱪᱮᱫ᱾
ᱦᱩᱸ
ᱦᱩᱸᱜ ᱩᱸ
ᱛᱟᱦᱞᱮ ᱛᱤᱨᱮᱯᱮ ᱡᱚᱢ ᱵᱟᱲᱟᱭᱟ?
ᱡᱚᱢ ᱵᱟᱲᱟ ᱫᱚ ᱡᱚᱢ ᱵᱟᱲᱟ ᱫᱚ ᱡᱚᱢ ᱵᱟᱲᱟ ᱠᱟᱛᱮᱫ ᱜᱮᱞᱮ ᱡᱚᱢ ᱵᱟᱲᱟ ᱠᱟᱛ ᱛᱮ ᱜᱮ ᱫᱩᱲᱩᱵ ᱦᱩᱭ ᱱᱟ ᱞᱟᱹᱭᱟᱫ ᱢᱮ ᱫᱟᱹᱧ ᱡᱚᱢ ᱵᱟᱲᱟ ᱫᱚ ᱦᱩᱭ ᱟᱠᱟᱱᱟ᱾ ᱛᱮᱦᱮᱱ ᱫᱚ ᱠᱟᱹᱴᱤᱡ ᱞᱚᱜᱚᱱ ᱜᱮ ᱞᱚᱜᱚᱱ ᱜᱮ ᱞᱮ ᱦᱮᱡ ᱠᱟᱱ ᱛᱟᱦᱮᱱᱟ ᱡᱚᱢ ᱵᱟᱲᱟ ᱦᱳᱭᱱᱟ᱾
ᱦᱮᱸ ᱛᱚ᱾
ᱦᱩᱸᱜ ᱩᱸ ᱛᱟᱦᱚᱞᱮ ᱟᱢᱟᱜ ᱫᱚ ᱵᱟᱝ ᱦᱳᱭ ᱠᱟᱱᱟ ᱡᱚᱢ ᱵᱟᱝ?
ᱵᱟᱝᱟ ᱟᱹᱣᱨᱤᱜᱼᱟ ᱦᱤᱛᱚᱜ ᱤᱥᱤᱱ ᱦᱳᱭᱳᱜᱼᱟ ᱦᱤᱛᱚᱜ᱾
ᱳ ᱦᱳ
ᱦᱤᱛᱳᱜ ᱤᱥᱤᱱ ᱵᱟᱲᱟ ᱡᱚᱢ ᱦᱳᱭᱳᱜᱼᱟ ᱦᱟᱜ ᱟᱞᱮ ᱫᱚ ᱱᱚᱛᱮ ᱵᱟᱡᱟᱨ ᱨᱮᱱ ᱦᱚᱲ ᱠᱚᱫᱚ ᱦᱤᱛᱳᱜ ᱨᱮᱫᱚ ᱵᱟᱝᱠᱚ ᱡᱟᱹᱯ ᱯᱤᱫᱟ ᱥᱮᱭ ᱦᱟᱜ ᱠᱷᱟᱱ ᱵᱟᱨᱚᱴᱟ ᱮᱠᱴᱟ ᱜᱟᱱ ᱦᱚᱸ ᱵᱟᱡᱟᱜᱼᱟ᱾
ᱦᱳᱭ ᱚᱱᱟ ᱢᱟ ᱚᱱᱠᱟ ᱵᱟᱨᱚ ᱴᱟ ᱮᱠᱴᱟ ᱵᱟᱝᱠᱷᱟᱱ ᱵᱟᱯᱮ ᱡᱟᱹᱯᱤᱫᱟ ᱚᱱᱟ ᱢᱟ᱾ ᱵᱟᱡᱟᱨ ᱨᱮᱱ ᱦᱚᱲ ᱫᱚ ᱚᱱᱠᱟ ᱜᱮ?
ᱦᱚᱸ ᱵᱟᱡᱟᱨ ᱨᱮᱱ ᱦᱚᱲᱛ ᱡᱚᱛᱚ ᱚᱝᱠᱟ ᱜᱮ ᱵᱟᱠᱚ ᱡᱟᱹᱯᱤᱫ ᱦᱚᱫᱟ ᱠᱚ᱾ ᱟᱨ ᱱᱚᱛᱮ ᱥᱮᱛᱟᱜ ᱟᱹᱰᱤ ᱜᱷᱟᱹᱲᱤᱜ ᱠᱚ ᱡᱟᱹᱯᱤᱫᱟ᱾
ᱚ ᱛᱤᱨᱮ ᱯᱮ ᱵᱮᱨᱮᱫ ᱜᱮ ᱛᱟᱦᱚᱞᱮ ᱥᱮᱛᱟᱜ ᱫᱚ?
ᱟᱞᱮ ᱫᱚ ᱞᱚᱜᱚᱱ ᱜᱮᱞᱮ ᱵᱮᱨᱮᱫ ᱜᱮᱭᱟᱞᱮ᱾ ᱮᱴᱟᱜ ᱩᱝᱠᱩ ᱡᱟᱦᱟᱸᱭ ᱮᱴᱟᱜ ᱦᱚᱲ ᱠᱚ ᱢᱮᱱᱟᱜ ᱠᱚᱣᱟ ᱫᱤᱠᱩ ᱠᱚ ᱥᱮ ᱟᱞᱮ ᱥᱟᱶᱛᱮ ᱡᱟᱦᱟᱸᱭ ᱠᱚᱠᱚ ᱛᱟᱦᱮᱱᱟ᱾ ᱩᱝᱠᱩ ᱫᱚ ᱟᱹᱰᱤ ᱵᱮᱲᱟ ᱠᱚ ᱵᱮᱨᱮᱜᱼᱟ᱾ ᱫᱚᱥᱴᱟ ᱦᱚᱸ ᱮᱜᱟᱨᱚᱴᱟ ᱦᱚᱸ ᱚᱱᱠᱟ ᱠᱚ ᱵᱮᱨᱮᱜᱼᱟ᱾
ᱩᱱᱟᱹᱜ ᱵᱮᱲᱟ᱾
ᱦᱮᱸ
ᱚ
ᱚᱝᱠᱟ ᱠᱚ ᱵᱮᱨᱮᱜ ᱜᱮᱭᱟ ᱱᱟᱜ᱾
ᱦᱩᱸ
ᱟᱨ ᱡᱟᱦᱟᱸᱭ ᱚᱯᱤᱥ ᱠᱟᱹᱢᱤ ᱠᱚᱨᱮ ᱠᱚ ᱛᱟᱦᱮᱱ ᱛᱟᱠᱚᱣᱟ ᱩᱝᱠᱩ ᱫᱚ ᱵᱚᱨᱡᱚᱱ ᱠᱚ ᱵᱮᱨᱮᱫ ᱜᱚᱫᱚᱜ ᱟᱠᱚ ᱞᱚᱜᱚᱱ ᱞᱚᱜᱚᱱ᱾
ᱦᱳᱭ ᱦᱳᱭ
ᱦᱩ
ᱛᱟᱦᱞᱮ ᱟᱫᱚᱢ ᱟ ᱪᱮᱜ ᱟᱫᱚ ᱪᱮᱫ ᱤᱭᱟᱹ ᱟᱯᱮ ᱢᱟ ᱪᱟᱥ ᱦᱚᱸ ᱵᱟᱯᱮ ᱪᱟᱥ ᱵᱟᱲᱟᱭ ᱜᱮᱭᱟ ᱛᱟᱦᱞᱮ ᱪᱮᱫ ᱛᱟ ᱢᱟᱱᱮ ᱤᱭᱟᱹ ᱠᱚᱯᱮ ᱠᱤᱨᱤᱧ ᱜᱮᱭᱟᱯᱮ ᱦᱩᱲᱩ ᱪᱟᱣᱞᱮ ᱠᱚᱫᱚ?
ᱦᱮᱸ ᱠᱤᱨᱤᱧ ᱦᱚᱸᱞᱮ ᱠᱤᱨᱤᱧ ᱜᱮᱭᱟ ᱟᱨ ᱦᱟᱸᱰᱮ ᱦᱟᱸᱰᱮ ᱠᱚ ᱪᱟᱥ ᱜᱮᱭᱟ ᱠᱚ ᱟᱛᱩ ᱚᱲᱟᱜ ᱨᱮ᱾ ᱡᱟᱦᱟᱸᱭ ᱠᱚ ᱢᱮᱱᱟᱜ ᱠᱚᱣᱟ ᱢᱟᱨᱟᱝᱵᱟ ᱛᱟᱠᱚ ᱩᱝᱠᱩ ᱠᱚ ᱢᱮᱱ ᱠᱟᱜ ᱠᱚᱣᱟᱞᱮ᱾ ᱠᱤ ᱡᱮ ᱟᱯᱮ ᱜᱮ ᱪᱟᱥ ᱛᱟᱞᱮ ᱯᱮ ᱢᱮᱱᱛᱮ ᱟᱨ ᱡᱟᱦᱟᱸ ᱛᱤᱥ ᱞᱮ ᱪᱟᱞᱟᱜᱼᱟ ᱟᱫᱚ ᱩᱝᱠᱩ ᱴᱷᱮᱱ ᱜᱮᱞᱮ ᱪᱟᱞᱟᱜ ᱜᱮᱭᱟ᱾ ᱡᱟᱦᱟᱸᱛᱤᱥ ᱢᱟᱱᱮ ᱵᱟᱦᱟ ᱥᱚᱦᱨᱟᱭ ᱠᱚᱨᱮᱞᱮ ᱥᱮᱱ ᱵᱟᱲᱟᱜ ᱜᱮᱭᱟ ᱛᱚ ᱡᱚᱛᱚ ᱠᱚᱨᱮ ᱠᱚ ᱞᱟᱹᱭᱟᱞᱮ ᱜᱮᱭᱟ ᱟᱫᱚ ᱩᱝᱠᱩ ᱴᱷᱮᱱ ᱜᱮᱞᱮ ᱥᱮᱱᱚᱜ ᱜᱮᱭᱟ ᱚᱸᱰᱮ ᱜᱮ ᱛᱟᱦᱮᱱ ᱡᱚᱢ ᱧᱩ ᱡᱚᱛᱚ ᱜᱮ ᱚᱸᱰᱮ ᱜᱮ ᱟᱫᱚ ᱩᱝᱠᱩ ᱪᱟᱥ ᱫᱟ ᱩᱝᱠᱩ ᱜᱮᱛᱚᱭ ᱫᱚᱦᱚ ᱢᱮᱭᱟ ᱦᱮᱸ ᱵᱟᱝ?
ᱦᱳᱭ ᱦᱳᱭ ᱦᱳᱭ ᱦᱩᱸ
ᱦᱚᱸ
ᱛᱟᱞᱮ ᱚᱸᱰᱮ ᱟ ᱛᱩ ᱠᱚ ᱡᱚᱠᱷ ᱯᱮ ᱪᱟᱞᱟᱣ ᱵᱟᱲᱟᱜ ᱜᱮᱭᱟ ᱚᱸᱰᱮ ᱠᱚ ᱢᱟᱱ ᱤᱭᱟᱹ ᱢᱟᱱᱮ ᱨᱚᱦᱚᱭ ᱠᱚᱢ ᱪᱷᱩᱴᱟᱹᱣ ᱵᱟᱲᱟᱜ ᱜᱮᱭᱟ ᱥᱮ ᱵᱟᱝ ᱨᱚᱦᱚᱭ ᱵᱟᱲᱟᱭ ᱜᱮᱭᱟᱢ ᱥᱮ ᱵᱟᱝ?
ᱦᱮᱸ ᱨᱚᱦᱚᱭ ᱫᱚᱧ ᱨᱚᱦᱚᱭ ᱵᱟᱲᱟᱭ ᱜᱮᱭᱟ ᱨᱚᱦᱚᱭ ᱫᱚᱧ ᱠᱩᱥᱤᱭᱟᱜ ᱜᱮᱭᱟ ᱛᱚ ᱱᱤᱭᱟᱹ ᱫᱚ ᱵᱟᱝ ᱪᱟᱞᱟᱣ ᱵᱟᱲᱟ ᱦᱩᱭ ᱠᱟᱱ ᱢᱟᱱᱮ ᱱᱤᱭᱟᱹ ᱫᱷᱟᱣ ᱜᱮ ᱵᱟᱝ ᱪᱟᱞᱟᱣ ᱦᱩᱭᱠᱟᱱᱟ ᱟᱯᱮ ᱦᱟᱸᱜ᱾ ᱪᱮᱜ ᱪᱤᱠᱟᱹᱜ ᱠᱟᱱᱟ ᱪᱟᱞᱟᱜ ᱦᱩᱭᱩᱜ ᱜᱮᱭᱟ ᱯᱟᱞᱮᱜ ᱦᱟᱸᱷ ᱛᱟᱭᱚᱢ ᱛᱮᱫᱚ᱾ ᱩᱱᱟᱹᱜ ᱫᱟ ᱟᱹᱣᱨᱤ ᱠᱚ ᱨᱚᱦᱚᱭᱟ ᱛᱚ ᱱᱤᱛᱚᱜ ᱫᱚ ᱢᱟᱱᱮ ᱦᱮᱸ ᱮ ᱠᱚ ᱟᱨᱟᱢᱵᱚᱭ ᱫᱟᱠᱚ ᱨᱚᱦᱚᱭᱠᱚ᱾
ᱦᱩᱸ ᱦᱩᱸ
ᱩᱱᱟᱹᱜ ᱴᱟ ᱫᱚ ᱟᱹᱣᱨᱤ ᱠᱚ ᱨᱚᱦᱚᱭ ᱤᱫᱤᱭᱟ᱾
ᱚᱻ
ᱦᱩᱸ
ᱨᱚᱦᱚᱭ ᱱᱟᱜᱠᱷᱟᱱ ᱠᱚ ᱨᱚᱦᱚᱭ ᱞᱮᱠᱷᱟᱱ ᱫᱚᱠᱚ ᱯᱷᱳᱱ ᱜᱮᱭᱟ ᱠᱚ ᱦᱟᱸᱜ᱾
ᱚ ᱛᱚ ᱜᱚᱲᱚᱣ ᱟᱠᱚᱜᱮᱭᱟᱢ ᱛᱟᱦᱞᱮ?
ᱦᱮᱸ ᱜᱚᱲᱚ ᱫᱚ ᱜᱚᱲᱚᱣ ᱠᱚ ᱦᱩᱭᱩᱜ ᱜᱮᱭᱟ ᱠᱟᱹᱴᱤᱡ ᱠᱟᱹᱴᱤᱡ᱾
ᱦᱳᱭ ᱦᱳᱭ ᱠᱟᱹᱴᱤᱡ ᱠᱟᱹᱴᱤᱡ᱾
ᱦᱩᱸ